ᱢᱟᱜ ᱟᱲᱟᱝ ᱵᱟᱝ ᱟᱸᱡᱚᱢᱚᱜ ᱠᱟᱱᱟ᱾
ᱟᱪᱪᱷᱟ ᱱᱤᱛᱚᱜ ᱪᱮᱫ ᱞᱮᱠᱟ ᱟᱸᱡᱚᱢᱚᱜ ᱠᱟᱱ ᱜᱮᱭᱟ ᱥᱮ ᱵᱟᱝ ᱦᱟᱜ
ᱦᱮᱸ ᱱᱤᱛᱚᱜ ᱫᱚ ᱦᱟᱸᱜ ᱱᱟᱯᱟᱭ ᱜᱮ ᱟᱸᱡᱚᱢᱚᱜ ᱠᱟᱱᱟ ᱟᱨ ᱱᱚᱝᱠᱟ ᱜᱮ ᱟᱸᱡᱚᱢ ᱞᱮᱱᱠᱷᱟᱱ ᱟᱹᱰᱤ ᱱᱟᱯᱟᱭ ᱜᱮ ᱦᱟᱜ ᱦᱩᱭᱩᱜᱼᱟ
ᱮᱠᱟᱞ ᱮᱠᱟᱞ ᱴᱷᱤᱠ ᱜᱮᱭᱟ ᱛᱚᱵᱮ ᱱᱚᱜᱼᱚᱭ ᱞᱟᱦᱟ ᱥᱮᱫ ᱞᱟᱝ ᱜᱟᱯᱟᱞᱢᱟᱨᱟᱣ ᱞᱮᱡ ᱜᱮ ᱱᱟᱯᱟᱭ ᱦᱩᱭᱩᱜᱼᱟ ᱦᱟᱸᱜ᱾ ᱟᱨ ᱛᱚᱵᱮ ᱱᱤᱛᱚᱜ ᱢᱟ ᱱᱚᱜᱼᱚᱭ ᱤᱧ ᱢᱟ ᱱᱚᱛᱮ ᱜᱟᱛᱮᱜ ᱥᱮᱫ ᱤᱧ ᱦᱮᱡ ᱞᱮᱱᱟ ᱢᱟᱱᱮ ᱟᱹᱭᱩᱵ ᱵᱮᱞᱟ ᱥᱚᱢᱚᱭ ᱫᱚ ᱱᱤᱛᱚᱜ ᱫᱚ ᱦᱟᱸᱜ ᱟᱞᱮ ᱥᱮᱫ ᱫᱚ ᱜᱟᱛᱮᱜ ᱯᱷᱩᱴᱵᱚᱞ ᱠᱚᱠᱚ ᱜᱟᱛᱮ ᱵᱟᱲᱟᱜᱼᱟ ᱟᱫᱚ ᱤᱧ ᱦᱚᱸ ᱱᱚᱜᱼᱚᱭ ᱱᱚᱛᱮᱜᱤᱧ ᱦᱮᱡ ᱠᱟᱱ ᱛᱟᱦᱮᱱᱟ ᱟᱫᱚ ᱤᱧ ᱫᱚ ᱛᱮᱦᱮᱧ ᱫᱚ ᱵᱟᱹᱧ ᱜᱟᱛᱮᱜ ᱠᱟᱱᱟ ᱦᱟᱸᱜ ᱛᱷᱚᱲᱟ ᱛᱟᱦᱮᱱ ᱟᱫᱚᱧ ᱦᱩᱫᱤᱥ ᱠᱮᱫᱟ ᱵᱚᱞᱮ ᱮᱥᱮ ᱜᱮ ᱢᱟᱱᱮ ᱫᱟᱬᱟ ᱵᱟᱲᱟ ᱞᱮ ᱞᱮᱠᱟᱧ ᱪᱟᱞᱟᱣ ᱦᱤᱡᱩᱜ ᱾ ᱧᱮᱞ ᱟᱹᱜᱩ ᱠᱩ, ᱟᱫᱚ ᱟᱢ ᱪᱮᱫ ᱮᱢ ᱪᱮᱠᱟᱭᱮᱫ ᱛᱟᱞᱟᱝᱟ ᱱᱤᱛᱚᱜ ᱥᱩᱢᱟᱹᱭ ᱨᱮᱫᱚ ᱦᱟᱸᱜ?
ᱤᱧ ᱦᱚᱸ ᱱᱚᱜ-ᱚᱭ ᱚᱲᱟᱜ ᱥᱮᱫ ᱨᱮᱜᱮᱹᱧ ᱛᱟᱦᱮ ᱠᱟᱱᱟ ᱟᱫᱚ ᱚᱲᱟᱜ ᱨᱮᱫᱚ ᱚᱱᱟᱹ ᱠᱚ ᱢᱮᱱᱟ ᱡᱟᱦᱟ ᱱᱚᱠᱟ ᱧᱩᱛ ᱜᱮᱭᱟ ᱞᱟᱭᱤᱱ ᱦᱚᱸ ᱚᱱᱠᱟ ᱵᱟᱝ ᱦᱤᱡᱩᱜ ᱠᱟᱱᱟ ᱪᱮᱫ ᱞᱮᱠᱟ ᱢᱮᱱ ᱞᱮᱠᱟ ᱱᱤᱛᱚᱜ ᱢᱟ ᱫᱟᱜ ᱫᱤᱱ ᱠᱷᱟᱱ ᱟᱹᱰᱤ ᱠᱟᱡᱟᱠ ᱮ ᱰᱤᱥᱴᱟᱵᱽ ᱵᱟᱲᱟᱭ ᱜᱮᱭᱟ ᱟᱫᱚ ᱤᱧ ᱦᱚᱸ ᱚᱱᱟᱛᱮ ᱱᱚᱜ-ᱚᱭ ᱵᱟᱦᱨᱮ ᱥᱮᱫ ᱤᱧ ᱦᱮᱡ ᱢᱮᱛᱟᱜ ᱢᱮ ᱱᱚᱛᱮ ᱜᱮ ᱫᱟᱬᱟᱱ ᱞᱮᱠ ᱚᱱᱠᱟ ᱜᱮᱭᱟ ᱟᱫᱚ ᱵᱚᱞ ᱜᱟᱛᱮᱜ ᱠᱚᱫᱚ ᱦᱜ ᱵᱟᱝ ᱦᱩᱭᱩᱜ ᱠᱟᱱᱟ ᱱᱤᱛ ᱫᱟᱜ ᱮᱢᱟᱱ ᱨᱮᱛᱚ ᱾ ᱡᱟᱹᱥᱛᱤ ᱠᱚᱲᱟ ᱠᱚᱦᱚᱸ ᱮᱠᱟᱞ ᱠᱚ ᱟᱥᱠᱤᱛ ᱵᱟᱲᱟᱜ ᱜᱮᱭᱟ ᱱᱮᱛᱟᱨ ᱟᱨ ᱠᱟᱹᱢᱤ ᱫᱤᱱ ᱚᱠᱛᱚ ᱛᱮ ᱠᱟᱱᱟ ᱟᱯᱟᱱ ᱟᱹᱯᱤᱱ ᱦᱩᱲᱩ ᱠᱚᱠᱚ ᱨᱚᱦᱚᱭ ᱵᱟᱲᱟᱭᱮᱫᱟ ᱟᱨ ᱥᱮ ᱠᱟᱹᱢᱤ ᱵᱟᱲᱟᱭ ᱠᱟᱱᱟ ᱠᱚ ᱦᱟᱸᱰᱮ ᱱᱟᱰᱮ ᱯᱤᱰᱷᱟᱹ ᱥᱚᱢᱟᱜ ᱠᱚ ᱮᱢᱟᱱ ᱠᱚ ᱛᱚ ᱚᱱᱟ ᱤᱭᱟᱹᱛᱮ ᱛᱮ ᱵᱚᱞᱮ ᱚᱱᱠᱟ ᱡᱟᱦᱱᱟᱜ ᱠᱚ ᱜᱟᱵᱚᱞ ᱜᱟᱛᱮ ᱠᱚᱫᱚᱜ ᱵᱟᱝ ᱜᱮ ᱦᱩᱭᱩᱜ ᱠᱟᱱᱟ ᱟᱫᱚ ᱱᱤᱛᱚᱜ ᱫᱚ ᱱᱚᱜ-ᱚᱭ ᱵᱟᱦᱨᱮ ᱥᱮᱫ ᱜᱮ ᱩᱰᱩᱝ ᱦᱩᱭ ᱪᱮᱫ ᱮᱢ ᱪᱤᱠᱟᱹᱭᱟ ᱪᱮᱫ ᱫᱚ ᱟᱫᱚ, ᱟᱯᱮ ᱥᱮᱫ ᱪᱟ ᱱᱤᱛᱚ ᱚᱱᱠᱟ ᱪᱟᱞᱟ ᱠᱟᱹᱢᱤ ᱠᱚᱫᱚ ᱮᱦᱚᱵ ᱵᱟᱲᱟᱭ ᱱᱟ ᱥᱮ ᱟᱹᱣᱨᱤ ᱠᱚ ᱮᱦᱚᱵ-ᱟ?
ᱠᱟᱹᱢᱤ ᱠᱚᱫᱚ ᱢᱮᱱ ᱫᱟᱲᱮᱭᱟᱜᱼᱟ ᱵᱚᱞᱮ ᱮᱦᱚᱵ ᱦᱩᱭ ᱵᱟᱲᱟ ᱟᱠᱟᱱ ᱜᱮᱭᱟ ᱦᱟᱸᱜ ᱱᱚᱜᱼᱚᱭ ᱦᱚᱞᱟ ᱢᱟᱦᱫᱷᱮᱨ ᱠᱷᱚᱱ ᱜᱮ ᱱᱚᱜᱼᱚᱭ ᱦᱩᱲᱩ ᱨᱚᱦᱚᱭ ᱠᱚ ᱥᱟᱹᱨᱫᱤ ᱵᱟᱲᱟᱣ ᱟᱠᱟᱱᱟ ᱟᱞᱮᱥᱮᱫ ᱫᱚ᱾ ᱟᱨ ᱮᱴᱟᱜ ᱟᱭᱢᱟ ᱫᱤᱱ ᱠᱷᱚᱱ ᱢᱟ ᱱᱚᱝᱠᱟ ᱫᱟᱜ ᱦᱚᱸ ᱵᱟᱭ ᱡᱟᱹᱲᱤᱭᱮᱫ ᱛᱟᱦᱮᱱᱟ᱾ ᱱᱤᱭᱟᱹ ᱛᱟᱺᱜᱤ ᱨᱮᱞᱮ ᱛᱟᱦᱮᱸ ᱠᱟᱱᱟ ᱡᱚᱛᱚ ᱦᱚᱲ ᱜᱮ᱾ ᱛᱚ ᱜᱟᱹᱪᱷᱤ ᱠᱚᱢᱟ ᱟᱹᱰᱤ ᱞᱟᱹᱴᱩ ᱜᱮ ᱦᱟᱨᱟ ᱟᱠᱟᱱ ᱛᱟᱦᱮᱱ ᱾ ᱟᱫᱚ ᱱᱚᱜ-ᱚᱭ ᱦᱚᱞᱟ ᱢᱟᱫᱷᱮᱨᱮ ᱫᱟᱜ ᱠᱮᱫ ᱠᱷᱟᱹᱛᱤᱨ ᱛᱮ ᱱᱚᱜ-ᱚᱭ ᱤᱱᱟᱹᱜ ᱢᱚᱡᱽ ᱛᱮᱫᱚ ᱵᱟᱝ ᱦᱟᱸᱜ ᱮᱱ ᱨᱮᱦᱚᱸ ᱱᱚᱝᱠᱟ ᱾ ᱡᱟᱦᱟᱸ ᱛᱟᱦᱟᱢ ᱢᱮᱱ ᱫᱟᱲᱮᱭᱟᱜ-ᱟ ᱨᱚᱦᱚᱭ ᱞᱮᱠᱟ ᱦᱳᱭᱳᱜ ᱜᱮᱭᱟ ᱯᱟᱥᱮ ᱟᱫᱚ ᱱᱤᱝᱠᱟ ᱵᱟᱲᱟ ᱠᱟᱛᱮᱜ ᱜᱮᱞᱮ ᱨᱚᱦᱚᱭ ᱫᱟ ᱾ ᱟᱫᱚ ᱟᱯᱮ ᱥᱮᱫ ᱟᱯᱮ ᱨᱚᱦᱚᱭ ᱯᱮ ᱮᱦᱚᱵ ᱱᱟᱥᱮ ᱵᱟᱯᱮ ᱮᱦᱚᱵ ᱠᱟᱫᱟ? ᱥᱮ ᱪᱮᱫ ᱠᱚ ᱯᱮ ᱪᱤᱠᱟᱹ ᱵᱟᱲᱟ ᱮᱫᱟ ᱛᱚ ᱟᱯᱮ ᱫᱚ ᱦᱟᱸᱜ?
ᱦᱩᱸᱻ ᱟᱞᱮ ᱥᱮᱫ ᱡᱚᱠᱷᱚᱱᱮᱢ ᱧᱮᱞᱟ ᱛᱚ ᱟᱞᱮ ᱥᱮᱫ ᱦᱚᱸ ᱾ ᱱᱚᱜᱚᱭ ᱦᱩᱲᱩ ᱨᱚᱦᱚᱭ ᱠᱚᱫᱚ ᱟᱹᱣᱨᱤ ᱞᱮ ᱮᱦᱚᱵᱚᱜ-ᱟ ᱵᱟᱝ ᱮᱦᱚᱵ ᱫᱚᱞᱮ ᱮᱦᱚᱵ ᱟᱠᱟᱱ ᱜᱮᱭᱟ ᱟᱭᱢᱟ ᱫᱤᱱ ᱨᱮᱜᱮ ᱟᱫᱚ ᱱᱤᱛᱚᱜ ᱫᱚ ᱢᱮᱛᱟᱜ ᱢᱮ ᱦᱟᱸᱜ ᱢᱮᱛᱟᱜ ᱢᱮ ᱪᱟᱵᱟ ᱥᱮᱫ ᱜᱮ ᱪᱟᱞᱟᱜ ᱠᱟᱱᱟ ᱾ ᱟᱨ ᱢᱤᱫ ᱵᱟᱨ ᱦᱚᱲ ᱫᱚ ᱟᱹᱣᱨᱤ ᱠᱚ ᱮᱦᱚᱵᱟ ᱟᱨᱦᱚᱸ ᱢᱤᱫ ᱵᱟᱨ ᱦᱚᱲ ᱫᱚᱠᱚ ᱪᱟᱵᱟᱭᱮᱫᱟ ᱟᱨ ᱢᱤᱫ ᱵᱟᱨ ᱦᱚᱲ ᱫᱚᱠᱚ ᱯᱩᱨᱟᱹ ᱠᱚ ᱥᱟᱹᱨᱫᱤ ᱟᱠᱟᱱᱟ ᱵᱚᱞᱮ ᱡᱚᱛᱚ ᱦᱚᱲ ᱫᱚ ᱵᱟᱝ ᱠᱟᱱᱟ ᱵᱚᱞᱮ ᱮᱠᱟᱞ ᱡᱚᱛᱚ ᱦᱚᱲᱮ ᱪᱟᱵᱟᱭᱮᱫ ᱥᱮ ᱡᱚᱛᱚ ᱦᱚᱲ ᱤᱭᱟᱹ ᱥᱟᱹᱨᱫᱤ ᱵᱟᱲᱟᱟᱣ ᱟᱠᱟᱱᱟ ᱚᱱᱠᱟ ᱫᱚ ᱵᱟᱝ ᱠᱟᱱᱟ ᱾ ᱟᱫᱚ ᱩᱱᱠᱩ ᱟᱜ ᱜᱟᱹᱪᱷᱤ ᱠᱟᱹᱴᱤᱡ ᱜᱮᱭᱟ ᱮᱠᱟᱞ ᱩᱱᱠᱩ ᱫᱚᱠᱚ ᱦᱟᱸᱰᱮ ᱱᱟᱰᱮ ᱠᱚ ᱠᱟᱹᱢᱤ ᱵᱟᱲᱟᱭ ᱠᱟᱱᱟ ᱦᱟᱹᱱᱤ ᱴᱷᱮᱡ ᱱᱩᱭ ᱴᱷᱮᱡ ᱚᱱᱠᱟᱜᱮ ᱯᱚᱭᱥᱟ ᱠᱚ ᱮᱢᱟ ᱠᱚ ᱠᱟᱱᱟ ᱱᱟᱯᱟᱭ ᱜᱮ ᱾ ᱟᱫᱚ ᱚᱸᱰᱮ ᱠᱟᱹᱢᱤ ᱵᱟᱲᱟᱭ ᱠᱟᱱᱟ ᱟᱨ ᱟᱫᱚᱢ ᱠᱚᱣᱟᱜ ᱫᱚ ᱚᱠᱚᱭ ᱠᱚᱣᱟᱜ ᱜᱟᱹᱪᱷᱤ ᱞᱟᱹᱴᱩ ᱜᱮᱭᱟ ᱩᱱᱠᱩ ᱫᱚᱠᱚ ᱮᱦᱚᱵ ᱵᱟᱲᱟᱭᱱᱟ ᱟᱨ ᱚᱠᱚᱭ ᱠᱚᱣᱟᱜ ᱫᱚ ᱟᱹᱰᱤ ᱞᱟᱦᱟ ᱨᱮᱠᱚ ᱟᱯᱷᱚᱨ ᱵᱟᱲᱟ ᱠᱟᱫᱟ ᱩᱱᱠᱩ ᱫᱚ ᱯᱩᱨᱟᱹ ᱠᱚ ᱪᱟᱵᱟᱭᱮᱫ ᱢᱮᱛᱟᱜ ᱢᱮ ᱟᱹᱰᱤ ᱢᱤᱫ ᱵᱟᱨ ᱦᱚᱲ ᱫᱚᱠᱚ ᱪᱟᱵᱟ ᱵᱟᱲᱟ ᱠᱮᱫᱟ ᱟᱠᱚᱣᱟᱜ ᱠᱷᱮᱛ ᱠᱚᱫᱚ ᱦᱟᱸᱜ ᱾ ᱟᱫᱚ ᱟᱹᱰᱤ ᱠᱚᱢ ᱜᱮ ᱱᱤᱛᱚᱜ ᱢᱮᱱᱟᱜ ᱜᱮᱭᱟ ᱡᱮ ᱵᱟᱠᱚ ᱮᱦᱚᱵ ᱠᱟᱱᱟ ᱥᱮ ᱵᱟᱠᱚ ᱨᱚᱦᱚᱭᱮᱫᱟ ᱾ ᱟᱨ ᱠᱷᱟᱡ ᱫᱚ ᱡᱟᱹᱥᱛᱤ ᱠᱟᱭᱛᱮ ᱢᱮᱛᱟᱜ ᱢᱮ ᱡᱟᱹᱥᱛᱤ ᱫᱚᱠᱚ ᱪᱟᱵᱟ ᱵᱟᱲᱟᱣᱟᱠᱟᱫ ᱜᱮᱭᱟ ᱾ ᱟᱫᱚ ᱟᱯᱮ ᱥᱮᱫ ᱫᱚ ᱪᱮᱫ ᱞᱮᱠᱟ ᱮᱠᱟᱞ ᱜᱮ ᱵᱟᱠᱚ ᱮᱦᱚᱵ ᱟᱠᱟᱱᱟ ᱥᱮ ᱵᱚᱞᱮ ᱢᱤᱫ ᱵᱟᱨ ᱦᱚᱲ ᱫᱚ ᱮᱱᱦᱚᱸ ᱮᱦᱚᱵ ᱵᱟᱲᱟ ᱟᱠᱟᱱ ᱜᱮᱭᱟ?
ᱦᱮᱸ ᱟᱞᱮᱥᱮᱫ ᱫᱚᱢ ᱢᱮᱱ ᱫᱟᱲᱮᱭᱟᱜ-ᱟ ᱦᱚᱞᱟ ᱢᱟᱫᱷᱮᱨ ᱠᱷᱚᱱ ᱜᱮ ᱢᱤᱫ ᱵᱟᱨ ᱦᱚᱲ ᱠᱚ ᱮᱦᱚᱵ ᱟᱠᱟᱱᱟ ᱡᱚᱛᱚ ᱦᱚᱲ ᱫᱚ ᱵᱟᱝ ᱦᱟᱸᱜ ᱮᱱᱛᱮ ᱟᱞᱮ ᱥᱮᱫ ᱫᱚ ᱡᱟᱦᱟᱱᱟᱜ ᱚᱱᱠᱟ ᱵᱮᱵᱚᱥᱛᱷᱟ ᱜᱮ ᱵᱟᱹᱱᱩᱜ ᱫᱟᱜ ᱨᱮᱱᱟᱜ ᱫᱚ ᱾ ᱦᱚᱞᱟ ᱢᱟᱫᱷᱮᱨ ᱠᱷᱚᱡ ᱛᱷᱚᱲᱟ ᱚᱱᱠᱟ ᱫᱟᱜ ᱵᱟᱲᱟ ᱠᱮᱫ ᱜᱮᱭᱟ ᱟᱫᱚ ᱟᱹᱰᱤ ᱡᱟᱹᱥᱛᱤ ᱫᱚ ᱵᱟᱝ ᱮᱱᱦᱚᱸ ᱾ ᱟᱫᱚ ᱚᱱᱟ ᱨᱮᱜᱮ ᱠᱚ ᱨᱚᱦᱚᱭ ᱵᱟᱲᱟᱭᱮᱫᱟ ᱟᱨ ᱟᱫᱚᱢ ᱠᱚᱫᱚ ᱯᱩᱢᱯᱩᱭ ᱮᱫᱟᱠᱚ ᱚᱱᱟ ᱠᱷᱴᱳ ᱢᱮᱥᱤᱱ ᱠᱚᱛᱮ ᱦᱟᱸᱜ ᱚᱱᱮ ᱚᱱᱠᱟ ᱟᱨ ᱱᱤᱛᱳᱜ ᱢᱟ ᱱᱚᱜ-ᱚᱭ ᱫᱟᱜ ᱟᱹᱰᱤ ᱡᱟᱹᱥᱛᱤ ᱜᱮ ᱫᱟᱜ ᱮᱫᱟ ᱡᱟᱭᱜᱟ ᱡᱟᱭᱟᱨ ᱨᱮ ᱟᱫᱚᱢ ᱡᱟᱭᱜᱟ ᱨᱮᱫᱚ ᱪᱮᱫ ᱜᱮ ᱵᱟᱭ ᱫᱟᱜ ᱮᱫᱟ ᱟᱫᱚ ᱮᱱᱨᱮᱦᱚᱸ ᱢᱟᱱᱮ ᱛᱷᱚᱲᱟ ᱜᱟᱱ ᱡᱟᱦᱟᱸ ᱥᱮᱫ ᱜᱮ ᱦᱚᱭ ᱟᱥᱮ ᱦᱩᱰᱩᱨ ᱥᱮ ᱵᱤᱡᱽᱞᱤᱭᱟ ᱟᱫᱚ ᱱᱚᱜ-ᱚᱭ ᱦᱟᱸᱜ ᱞᱟᱭᱤᱱ ᱵᱟᱵᱚᱫ ᱛᱮᱞᱟᱝ ᱢᱮᱱᱮᱫ ᱛᱟᱦᱮᱸᱫ ᱵᱤᱡᱽᱞᱤ ᱢᱤᱫ ᱜᱷᱟᱹᱲᱤᱡ ᱛᱮᱠᱚ ᱠᱟᱴᱟᱣ ᱜᱚᱞᱟ ᱦᱟᱸᱜ ᱾ ᱟᱫᱚ ᱟᱞᱮ ᱥᱮᱫ ᱦᱚᱸ ᱚᱱᱮ ᱟᱯᱮ ᱥᱮᱫ ᱞᱮᱠᱟ ᱜᱮ ᱞᱟᱭᱤᱱ ᱫᱚ ᱵᱟᱹᱱᱩᱜᱟ ᱦᱟᱸᱜ ᱥᱮᱢ ᱢᱮᱱ ᱫᱟᱲᱮᱭᱟᱜ-ᱟ ᱵᱤᱡᱞᱤ ᱫᱚ ᱵᱟᱹᱱᱩᱜ-ᱟ ᱟᱫᱚ ᱟᱹᱰᱤ ᱠᱚᱥᱴᱚ ᱟᱫᱚ ᱤᱧ ᱢᱮ ᱱᱚᱰᱮᱧ ᱠᱩᱠᱞᱤ ᱢᱮᱭᱟ ᱡᱮ ᱟᱯᱮ ᱥᱮᱫ ᱠᱷᱚᱱ ᱫᱚ ᱪᱮᱫ ᱞᱮᱠᱟ ᱵᱚᱞᱮ ᱟᱢ ᱡᱚᱠᱷᱚᱱᱮᱢ ᱡᱚᱱᱢᱚᱭ ᱮᱱᱟ ᱥᱮᱢ ᱦᱟᱨᱟᱭ ᱮᱱᱟ ᱩᱱ ᱡᱚᱠᱷᱟᱡ ᱠᱷᱚᱱ ᱜᱮ ᱟᱯᱮ ᱫᱚ ᱚᱱᱟ ᱾ ᱵᱤᱡᱽᱞᱤ ᱠᱚᱠᱚ ᱮᱢᱟᱣ ᱟᱠᱟᱫ ᱯᱮᱭᱟ ᱥᱮ ᱠᱟᱹᱴᱤᱡ ᱫᱚ ᱵᱟᱝ ᱛᱟᱦᱮᱸ ᱠᱟᱱᱟ
ᱦᱮᱸ ᱟᱹᱰᱤ ᱱᱟᱯᱟᱭ ᱱᱚᱣᱟ ᱠᱩᱠᱞᱤᱢ ᱨᱟᱠᱟᱵ ᱠᱮᱫᱟ ᱱᱚᱰᱮ ᱟᱨ ᱾ ᱤᱧᱟᱹᱜ ᱡᱚᱠᱷᱚᱱᱤᱧ ᱞᱟᱹᱭᱟ ᱥᱮ ᱠᱟᱹᱴᱤᱡ ᱨᱮ ᱡᱚᱠᱷᱚᱱᱤᱧ ᱞᱟᱹᱭᱟ ᱛᱚ ᱟᱞᱮ ᱥᱚᱢᱚᱭ ᱫᱚ ᱮᱠᱟᱱᱜ ᱜᱮ ᱚᱱᱟ ᱞᱟᱭᱤᱱ ᱠᱚᱫᱚ ᱵᱟᱝᱜᱮ ᱛᱟᱦᱮᱸ ᱠᱟᱱᱟ ᱤᱧ ᱛᱟᱦᱮᱱ ᱥᱚᱢᱚᱭ ᱜᱮ ᱵᱟᱝ ᱛᱟᱦᱮᱸ ᱠᱟᱱᱟ ᱱᱚᱣᱟ ᱠᱚ ᱞᱟᱭᱤᱱ ᱠᱚᱫᱚ ᱾ ᱤᱧ ᱫᱚᱧ ᱧᱮᱞ ᱛᱤᱭᱳᱜ ᱞᱮᱫᱟ ᱟᱞᱮ ᱟᱛᱩ ᱨᱮᱜᱮ ᱞᱟᱭᱤᱱ ᱵᱟᱝ ᱛᱟᱦᱮᱸ ᱠᱟᱱᱟ ᱩᱱ ᱥᱚᱢᱚᱭ ᱡᱚᱠᱷᱚᱱ ᱟᱞᱮ ᱟᱛᱩ ᱨᱮ ᱱᱚᱣᱟ ᱠᱚ ᱞᱟᱭᱤᱱ ᱠᱚᱠᱚ ᱵᱟᱹᱭᱥᱟᱹᱣ ᱠᱮᱫ-ᱟ ᱟᱨ ᱢᱤᱫᱴᱮᱱ ᱦᱚᱲ ᱫᱚ ᱚᱠᱚᱭ ᱢᱤᱫᱴᱮᱱ ᱦᱚᱸ ᱦᱚᱲ ᱫᱚ ᱵᱟᱝ ᱛᱟᱦᱮᱸ ᱠᱟᱱᱟ ᱢᱤᱫᱴᱮᱱ ᱦᱚᱲ ᱴᱷᱮᱱ ᱜᱮ ᱢᱤᱫᱮᱱ ᱞᱟᱭᱤᱱ ᱛᱟᱦᱮᱸ ᱠᱟᱱᱟ ᱞᱟᱹᱲ ᱫᱚ ᱛᱷᱚᱲᱟ ᱜᱟᱱ ᱢᱮᱛᱟᱜ ᱢᱮ ᱤᱧᱚᱜ ᱜᱮᱭᱟᱭ ᱛᱷᱚᱲᱟᱭ ᱞᱟᱹᱴᱩ ᱧᱚᱜ ᱦᱚᱲ ᱠᱟᱱᱟᱭ ᱟᱨ ᱴᱤᱵᱤ ᱠᱚᱦᱚᱸ ᱢᱮᱱᱟᱜ ᱛᱟᱭᱟ ᱞᱟᱦᱟ ᱫᱤᱱ ᱠᱷᱚᱡ ᱜᱤ ᱵᱚᱞᱮ ᱞᱟᱦᱟ ᱠᱷ ᱟᱭᱢᱟ ᱫᱤᱱ ᱠᱷᱚᱡ ᱴᱤᱵᱷᱤ ᱠᱚ ᱢᱮᱱᱟᱜ ᱛᱟᱭᱟ ᱩᱱᱤᱫᱚ ᱛᱷᱚᱲᱟ ᱢᱟᱺᱡᱷᱤ ᱦᱟᱲᱟᱢ ᱥᱮᱢ ᱢᱮᱱ ᱠᱮᱭᱟ ᱞᱟᱹᱴᱩ ᱟᱞᱮ ᱟᱛᱩ ᱨᱮᱱ ᱦᱚᱲ ᱞᱮᱠᱟ ᱠᱤᱸᱥᱟᱹᱬ ᱧᱚᱜ ᱜᱮᱭᱟ ᱟᱫᱚ ᱩᱱᱠᱩ ᱴᱷᱮᱱ ᱜᱮ ᱡᱚᱛᱚ ᱠᱷᱚᱡ ᱡᱟᱹᱥᱛᱤ ᱫᱚ ᱴᱤᱵᱷᱤ ᱠᱚ ᱛᱟᱦᱮᱸ ᱠᱟᱱᱟ ᱥᱮ ᱚᱱᱟ ᱤᱭᱟᱹ ᱠᱚ ᱛᱟᱦᱮᱸ ᱠᱟᱱᱟ ᱞᱟᱭᱤᱱ ᱠᱚ ᱩᱱᱤ ᱴᱷᱮᱡ ᱡᱚᱛᱚᱣᱟᱜ ᱟᱨ ᱴᱤᱵᱷᱤ ᱦᱚᱸ ᱩᱱᱤ ᱴᱷᱮᱱ ᱜᱮ ᱮᱦᱚᱯᱛᱚᱨᱤᱧ ᱧᱮᱞ ᱵᱟᱲᱟ ᱞᱮᱫᱻᱟ ᱠᱤᱪᱷᱩ ᱡᱟᱱᱣᱟᱨ ᱠᱚ ᱦᱟᱹ ᱛᱤ ᱠᱩᱧ ᱧᱮᱞ ᱞᱮᱫ ᱠᱚᱣᱟ ᱪᱤᱞᱤ ᱠᱩ ᱴᱤᱵᱤ ᱨᱮᱜᱤ ᱛᱚ ᱟᱹᱰᱤ ᱨᱟᱹᱥᱠᱟᱹ ᱵᱩᱡᱷᱟᱹᱣ ᱞᱮᱱᱟ ᱧᱤᱫᱟᱹ ᱫᱷᱟᱹᱨᱤᱡ ᱧᱮᱞᱵᱟᱲᱟᱭ ᱦᱩᱭᱩᱜ ᱠᱟᱱᱛᱟᱦᱮᱱᱟ ᱩᱱ ᱥᱚᱢᱚᱹᱭ ᱟᱫᱚ ᱮᱱᱟᱹᱢ ᱫᱤᱥᱟᱹᱛᱚ ᱤᱧ ᱫᱚ ᱚᱱᱟ ᱠᱚ ᱢᱮᱱᱟ ᱞᱟᱦᱟ ᱛᱮᱫᱚ ᱚᱱᱠᱟ ᱞᱟᱭᱤᱱ ᱠᱚᱦᱚᱸ ᱵᱟᱝ ᱛᱟᱦᱮᱸ ᱠᱟᱱᱟ ᱫᱤᱦᱳ ᱢᱟᱨᱥᱟᱞ ᱛᱮᱜᱮ ᱡᱚᱛᱚ ᱮᱠᱟᱞ ᱟᱫᱚ ᱢᱤᱫ ᱫᱷᱟᱣᱤᱧ ᱫᱤᱥᱟᱹᱭᱫᱟ ᱫᱤᱦᱩ ᱢᱟᱨᱥᱟᱞ ᱛᱮ ᱚᱱᱠᱟᱧ ᱩᱭᱩᱝᱮᱸᱜ ᱠᱟᱱ ᱛᱟᱦᱮᱸᱱᱟ ᱪᱮᱫ ᱪᱚ ᱵᱟᱹᱧ ᱧᱮᱞ ᱧᱟᱢᱮᱫ ᱠᱟᱱ ᱛᱟᱦᱮᱱᱟ ᱮᱠᱮᱞ ᱢᱟ ᱩᱵ ᱢᱟ ᱞᱚᱭᱮᱱ ᱛᱤᱧ ᱵᱚᱦᱚᱜ ᱨᱮᱭᱟᱜ ᱢᱟ ᱟᱫᱚ ᱡᱟᱦᱟᱱᱟᱜ ᱫᱤᱠᱠᱚᱛ ᱫᱚ ᱵᱟᱝ ᱦᱩᱭ ᱞᱮᱱᱟ ᱵᱚᱞᱮ ᱠᱷᱟᱹᱞᱤ ᱛᱷᱚᱲᱟ ᱜᱟᱱ ᱞᱟ. ᱭ ᱞᱮᱢ ᱢᱩᱪᱟᱹᱫ ᱥᱮᱫ ᱟᱫᱚ ᱟᱹᱲᱤᱡ ᱱᱟ ᱟᱨᱦᱚᱸ ᱟᱪᱪᱷᱟ ᱟᱯᱮᱥᱮᱫ ᱫᱚ ᱪᱮᱫ ᱞᱮᱠᱟ ᱚᱱᱠᱟ ᱞᱟᱭᱤᱱ ᱠᱚᱫᱚ ᱞᱟᱦᱟ ᱠᱷᱚᱡ ᱜᱮ ᱢᱮᱱᱟᱜᱼᱟ ᱥᱮ ᱵᱚᱞᱮ ᱟᱹᱰᱤ ᱫᱤᱱ ᱠᱷᱚᱱ ᱫᱚ ᱵᱟᱹᱱᱩᱜᱼᱟ
ᱦᱮᱸ ᱦᱮ ᱟᱞᱮ ᱥᱮᱫ ᱦᱚᱸ ᱱᱚᱜᱼᱚ ᱱᱚᱝᱠᱟ ᱜᱮ ᱦᱟᱸᱜ ᱢᱟᱱᱮ ᱟᱹᱰᱤ ᱫᱤᱱ ᱠᱷᱚᱡ ᱫᱚ ᱵᱟᱹᱱᱩᱜᱼᱟ ᱦᱟᱸᱜ ᱦᱩᱭᱱᱟ ᱱᱤᱛᱚᱜ ᱯᱟᱥᱮᱡ ᱯᱚᱸᱫᱨᱚ ᱵᱚᱪᱷᱚᱨ ᱜᱟᱱ ᱟᱨ ᱢᱮᱱ ᱫᱟᱲᱮᱜ ᱟᱢ ᱫᱩ ᱦᱟᱡᱟᱨ ᱵᱟᱨᱚ ᱞᱮᱠᱟ ᱚᱱᱮ ᱚᱝᱠᱟᱧ ᱫᱤᱥᱟᱹᱭᱫᱟ ᱦᱟᱸᱜ ᱩᱱ ᱡᱚᱠᱷᱟᱡ ᱜᱮ ᱦᱟᱸᱜ ᱱᱚᱣᱟ ᱞᱟᱭᱤᱱ ᱥᱮ ᱵᱤᱡᱽᱞᱤ ᱫᱩᱠᱩ ᱞᱟᱜᱟᱣ ᱠᱟᱫ ᱞᱮᱭᱟ ᱚᱱᱟ ᱠᱷᱚᱱᱚᱡ ᱞᱟᱦᱟ ᱨᱮᱫᱚ ᱮᱠᱟᱞ ᱜᱤ ᱪᱮᱫ ᱜᱤ ᱵᱟᱝ ᱛᱟᱦᱮᱸ ᱠᱟᱱᱟ ᱟᱫᱚ ᱟᱞᱮ ᱟᱹᱛᱩ ᱨᱮᱫᱚ ᱯᱟᱥᱮᱜ ᱚᱱᱮᱢ ᱢᱮᱱ ᱠᱮᱫ ᱞᱮᱠᱟ ᱵᱚᱞᱮ ᱢᱤᱫ ᱦᱚᱲ ᱴᱷᱮᱜ ᱫᱚ ᱛᱟᱦᱮᱸ ᱠᱟᱱᱟ ᱚᱱᱠᱟ ᱫᱚ ᱦᱟᱸᱜ ᱚᱠᱚᱭ ᱴᱷᱮᱜ ᱵᱟᱝ ᱛᱟᱦᱮᱸ ᱠᱟᱱᱟ᱾ ᱟᱫᱚ ᱟᱞᱮ ᱦᱚᱸ ᱚᱱᱟ ᱫᱤᱣᱦᱟᱹ ᱫᱤᱣᱦᱟᱹ ᱛᱮᱜᱮ ᱡᱚᱛᱚ ᱦᱚᱲᱞᱮ ᱢᱟᱨᱥᱟᱞ ᱵᱟᱲᱟᱭᱮᱫ ᱛᱟᱦᱮᱱᱟ ᱟᱨ ᱚᱱᱟ ᱦᱤᱥᱟᱹᱵᱽ ᱛᱮᱜᱮ ᱞᱟᱦᱟ ᱨᱮᱜᱮ ᱫᱟᱠᱟ ᱠᱚ ᱡᱚᱢ ᱦᱩᱭᱩᱜ ᱠᱟᱱ ᱛᱟᱦᱮᱱ ᱞᱟᱦᱟ ᱨᱮᱜᱮ ᱤᱥᱤᱱ ᱵᱟᱥᱟᱝ ᱟᱨ ᱫᱤᱦᱟᱸ ᱚᱱᱮ ᱡᱩᱞ ᱡᱩᱞ ᱠᱟᱢ ᱟᱨ ᱜᱤᱛᱤᱡ ᱟᱹᱰᱤ ᱴᱷᱮᱡ ᱨᱮ ᱫᱚᱦᱚ ᱠᱟᱜ ᱟᱢ ᱵᱟᱹᱭ ᱵᱟᱹᱭᱛᱮ ᱚᱱᱟ ᱦᱚᱸ ᱟᱹᱲᱤᱡ ᱮᱱ ᱜᱮ ᱚᱱᱮ ᱚᱱᱠᱟ ᱫᱷᱟᱨᱟ ᱛᱚᱵᱮ ᱩᱱ ᱡᱚᱠᱷᱟᱡ ᱫᱚ ᱟᱹᱰᱤ ᱢᱤᱫᱴᱮᱱ ᱢᱮᱱ ᱫᱟᱲᱮ ᱟᱢ ᱢᱤᱫ ᱦᱤᱥᱟᱹᱵ ᱛᱮᱫᱚ ᱴᱷᱤᱠ ᱜᱤ ᱛᱟᱦᱮᱸ ᱠᱟᱱᱟ ᱮᱱᱛᱮᱜ ᱡᱟᱦᱟᱱᱟᱜ ᱤᱭᱟᱹ ᱜᱮ ᱵᱟᱝ ᱴᱮᱱᱥᱮᱱ ᱵᱟᱝ ᱦᱟᱱᱟ ᱱᱚᱣᱟ ᱠᱷᱟᱹᱞᱤ ᱡᱚᱢᱼᱧᱩ ᱠᱟᱛᱮᱫ ᱜᱤᱛᱤᱡ ᱵᱟᱲᱟᱜ ᱢᱮ ᱟᱨᱦᱚᱸ ᱟᱯᱱᱟᱨ ᱠᱟᱹᱢᱤ ᱡᱚᱝ ᱢᱮ ᱥᱮ ᱡᱟᱦᱟᱱᱟᱜ ᱜᱮ ᱚᱱᱮ ᱚᱱᱠᱟ ᱦᱟᱸᱜ ᱟᱫᱚ ᱱᱟᱯᱟᱭ ᱜᱮ ᱵᱩᱡᱷᱟᱹᱜ ᱠᱟᱱ ᱛᱟᱦᱮᱱᱟ ᱟᱫᱚ ᱡᱚᱠᱷᱚᱱ ᱞᱟᱭᱤᱱ ᱦᱮᱡ ᱱᱟ ᱛᱚ ᱟᱭᱢᱟ ᱞᱮᱠᱟᱱ ᱱᱚᱝᱠᱟᱱ ᱡᱤᱱᱤᱥ ᱠᱚ ᱦᱮᱡ ᱮᱱᱟ ᱚᱠᱟᱨᱮ ᱫᱚᱵᱚᱱ ᱵᱤᱡᱤ ᱪᱟᱵᱟᱭᱮᱱᱟ ᱦᱚᱲ ᱠᱚᱜᱮ ᱦᱟᱸᱜ ᱟᱨ ᱚᱠᱟ ᱴᱤᱵᱷᱤᱢ ᱞᱟᱹᱭ ᱟᱹᱫᱤᱧ ᱦᱟᱸᱜ ᱚᱱᱟ ᱴᱤᱵᱷᱤ ᱚᱱᱟ ᱴᱤᱵᱷᱤ ᱫᱚ ᱦᱟᱸᱜ ᱟᱞᱮᱥᱮᱫ ᱛᱟᱦᱮᱸ ᱠᱟᱱ ᱜᱮᱭᱟ ᱟᱫᱚ ᱚᱱᱠᱟᱱ ᱞᱟᱭᱤᱱ ᱛᱮᱫᱚ ᱯᱟᱥᱮᱡ ᱵᱟᱝ ᱦᱟᱸᱜ ᱚᱱᱟ ᱛᱮᱫᱚ ᱵᱮᱴᱨᱤ ᱛᱮ ᱥᱮ ᱪᱮᱫ ᱞᱮᱠᱟ ᱠᱚ ᱪᱟᱞᱟᱣᱮᱫ ᱛᱟᱦᱮᱱᱟ ᱟᱫᱚ ᱚᱱᱟ ᱫᱚ ᱠᱮᱥᱮᱴ ᱴᱤᱵᱷᱤ ᱡᱟᱦᱟᱱᱟᱜ ᱰᱤᱥ ᱴᱤᱵᱷᱤ ᱱᱮᱛᱟᱨ ᱦᱤᱡᱩᱜ ᱠᱟᱱᱟ ᱟᱨ ᱱᱮᱛᱟᱨ ᱢᱟ ᱦᱟᱸᱜ ᱮᱱᱛᱮᱜ ᱤᱱᱴᱟᱨᱱᱮᱴ ᱵᱟᱞᱟ ᱴᱤᱵᱷᱤ ᱦᱚᱸ ᱦᱮᱡ ᱟᱠᱟᱱᱟ ᱟᱫᱚ ᱞᱟᱦᱟ ᱛᱮᱫᱚᱧ ᱫᱤᱥᱟᱹᱭᱟ ᱠᱷᱟᱹᱞᱤ ᱠᱮᱥᱮᱴ ᱠᱮᱥᱮᱴ ᱛᱟᱦᱮᱸ ᱠᱟᱱᱟ ᱟᱫᱚᱢᱟᱜ ᱠᱮᱥᱮᱴ ᱫᱚ ᱚᱱᱟ ᱪᱟᱨ ᱠᱚᱱᱟ ᱠᱮᱥᱮᱴ ᱟᱫᱚ ᱢᱟᱜ ᱠᱮᱥᱮᱴ ᱚᱱᱟ ᱢᱟ ᱦᱟᱸᱜ ᱜᱚᱞ ᱜᱮ ᱟᱫᱚ ᱚᱱᱮ ᱚᱱᱟ ᱚᱱᱮ ᱚᱱᱟ ᱨᱮᱜᱮ ᱟᱹᱰᱤ ᱱᱟᱯᱟᱭ ᱵᱩᱡᱷᱟᱹᱜ ᱠᱟᱱ ᱛᱟᱦᱮᱱᱟ ᱥᱟᱱᱛᱷᱟᱞᱤ ᱯᱷᱤᱞᱤᱢ ᱠᱚ ᱧᱮᱞ ᱦᱩᱭᱩᱜ ᱠᱟᱱ ᱛᱟᱦᱮᱱᱟ᱾ ᱦᱮᱸᱫᱮ ᱯᱩᱸᱰ ᱚᱠᱟ ᱫᱚ ᱵᱞᱮᱠ ᱮᱱᱰ ᱣᱟᱭᱤᱴ ᱠᱚ ᱚᱱᱠᱟ ᱫᱷᱟᱨᱟ ᱦᱚᱸ ᱟᱨ ᱟᱫᱚᱢ ᱠᱚᱫᱚ ᱨᱚᱝᱜᱤᱱ ᱦᱚᱸ ᱟᱫᱚ ᱟᱢᱦᱚᱸ ᱪᱮᱫ ᱠᱚᱢ ᱫᱤᱥᱟᱹᱭᱟ ᱞᱟᱦᱟ ᱛᱮᱱᱟᱜ ᱟᱨ ᱱᱮᱛᱟᱨᱟᱜ ᱪᱮᱫ ᱠᱚ ᱵᱷᱮᱜᱟᱨ ᱚᱱᱟ ᱠᱚ ᱵᱟᱵᱚᱛ ᱛᱮᱜᱮ ᱦᱟᱸᱜ ᱞᱟᱹᱭ ᱛᱟᱞᱟᱝ ᱢᱮ
ᱟᱹᱰᱤ ᱱᱟᱯᱟᱭ ᱱᱚᱰᱮᱢ ᱞᱟᱹᱭ ᱠᱮᱫᱟ ᱡᱮ ᱟᱯᱮ ᱥᱮᱫ ᱦᱚᱸ ᱴᱤᱵᱷᱤ ᱛᱟᱦᱮᱸ ᱠᱟᱱᱟ ᱟᱫᱚ ᱤᱧ ᱦᱚᱸ ᱱᱚᱣᱟ ᱠᱮᱥᱮᱴ ᱵᱟᱞᱟ ᱴᱤᱵᱷᱤ ᱫᱚᱧ ᱧᱮᱞ ᱵᱟᱲᱟᱣ ᱟᱠᱟᱫ ᱜᱮᱭᱟ᱾ ᱟᱨ ᱞᱟᱦᱟᱛᱤᱧ ᱫᱤᱥᱟᱹᱭᱟ ᱟᱹᱰᱤ ᱜᱟᱱ ᱜᱮ ᱱᱚ ᱚᱭ ᱛᱮᱜ ᱚᱱᱟ ᱚᱱᱟ ᱠᱩᱞᱦᱤ ᱨᱮᱦᱟᱸᱜ ᱟᱹᱰᱤ ᱡᱟᱹᱥᱛᱤ ᱴᱤᱵᱤᱞᱮ ᱧᱮᱞᱮᱫ ᱠᱟᱱ ᱛᱟᱦᱮᱱᱟ ᱵᱚᱞᱮ ᱪᱮᱫ ᱪᱚ ᱚᱱᱠᱟ ᱜᱮ ᱢᱤᱫᱴᱮᱱ ᱴᱤᱵᱷᱤ ᱦᱚ ᱠᱚ ᱪᱟᱹᱞᱩ ᱞᱮᱫᱼᱟ ᱤᱧ ᱫᱤᱥᱟᱹᱭ ᱫᱟ ᱠᱟᱢᱨᱟ ᱟ. ᱜᱩ ᱠᱟᱛᱮᱧ ᱪᱟᱞᱟᱣ ᱞᱮᱱᱟ ᱤᱧ ᱦᱚᱸ ᱴᱤᱵᱷᱤ ᱧᱮᱞ ᱜᱮ ᱟᱹᱰᱤ ᱞᱟᱦᱟ ᱨᱮᱭᱟᱜ ᱠᱟᱛᱷᱟ ᱠᱟᱱᱟ ᱱᱚᱣᱟ ᱫᱚ ᱮᱠᱟᱞ ᱜᱤ ᱞᱟᱦᱟ ᱩᱱ ᱥᱚᱢᱚᱭ ᱫᱚ ᱢᱮᱛᱟᱜ ᱢᱮ ᱚᱱᱟ ᱟᱞᱮ ᱟᱛᱩ ᱨᱮ ᱰᱷᱟᱞᱟᱭ ᱦᱚᱸ ᱵᱟᱝ ᱛᱟᱦᱮᱸ ᱠᱟᱱᱟ᱾ ᱢᱮᱛᱟᱜ ᱢᱮ ᱯᱩᱨᱟᱹ ᱤᱱᱠᱟ ᱱᱚᱨᱢᱟᱞ ᱠᱩᱞᱦᱤ ᱠᱷᱟᱹᱞᱤ ᱛᱟᱦᱮᱸ ᱠᱟᱱᱟ᱾ ᱢᱩᱨᱟᱢ ᱠᱚ ᱜᱤᱰᱤᱠᱟᱜ ᱛᱟᱦᱮᱸᱱᱟ ᱫᱷᱩᱲᱤ ᱫᱷᱩᱲᱤ ᱜᱮ ᱛᱟᱦᱮᱸ ᱠᱟᱱᱟ ᱟᱫᱚ ᱩᱱ ᱥᱚᱢᱚᱭ ᱮᱠᱟᱞ ᱞᱮ ᱫᱩᱲᱩᱵ ᱠᱟᱱ ᱛᱟᱦᱮᱸᱱᱟ ᱾ ᱴᱤᱵᱤ ᱞᱮ ᱧᱮᱞ ᱞᱮᱜ-ᱟ ᱚᱸᱰᱮ ᱟᱫᱚ ᱟᱹᱰᱤ ᱱᱟᱯᱟᱭ ᱵᱩᱡᱷᱟᱹᱣ ᱞᱮᱱᱟ ᱩᱱ ᱥᱚᱢᱚᱭ ᱦᱚᱸ ᱟᱨ ᱤᱱᱟᱹ ᱯᱚᱨ ᱠᱚᱛᱮ ᱟᱭᱢᱟ ᱡᱟᱭᱜᱟ ᱩᱱᱤ ᱚᱠᱟᱨᱮᱧ ᱞᱟᱹᱭ ᱠᱮᱜ ᱟ ᱢᱟᱹᱡᱷᱤ ᱦᱟᱲᱟᱢ ᱟᱞᱮ ᱫᱚ ᱛᱩᱨᱮᱱ ᱛᱚ ᱤᱱᱟᱹ ᱵᱟᱫᱽ ᱜᱮ ᱦᱟᱸᱜ ᱩᱱᱤ ᱫᱚ ᱴᱤᱵᱤ ᱟᱫᱮᱨ ᱞᱮ ᱟᱜᱩ ᱞᱮᱜ ᱢᱤᱜ ᱵᱟᱨ ᱦᱚᱲ ᱴᱷᱮᱜ ᱞᱟᱭᱤᱱ ᱛᱟᱦᱮᱸ ᱠᱟᱱᱟ, ᱫᱤᱠᱩ ᱠᱚᱴᱷᱮ ᱛᱟᱦᱮᱸ ᱠᱟᱱᱟ ᱟᱛᱳ ᱨᱮ᱾ ᱟᱞᱮ ᱴᱷᱮᱡ ᱫᱚ ᱵᱟᱝ ᱜᱮ ᱛᱟᱦᱮᱸ ᱠᱟᱱᱟ ᱥᱮ, ᱦᱚᱲ ᱴᱮᱡ ᱫᱚ ᱵᱚᱞᱮ ᱚᱠᱚᱭ ᱴᱷᱮᱡ ᱵᱟᱝ ᱛᱟᱦᱮᱸ ᱠᱟᱱᱟ, ᱞᱮᱠᱤᱱ ᱵᱟᱨ ᱦᱚᱲ ᱴᱷᱮᱡ ᱛᱟᱦᱮᱸ ᱠᱟᱱᱟ ᱚᱱᱟᱧᱞᱟᱹᱭ ᱠᱮᱜ᱾ ᱟᱨ ᱤᱱᱟᱹ ᱵᱟᱫ ᱠᱟᱛᱮᱜ ᱩᱱᱤ ᱢᱟᱹᱡᱷᱤ ᱦᱟᱲᱟᱢ ᱩᱱᱠᱤᱱ ᱵᱟᱨ ᱦᱚᱲ ᱴᱷᱮᱡ ᱜᱮ ᱴᱤᱵᱷᱤ ᱫᱚ ᱛᱟᱦᱮᱸ ᱠᱟᱱᱟ ᱾ ᱴᱤᱵᱷᱤ ᱫᱚ ᱵᱟᱝ ᱵᱚᱞᱮ ᱞᱟᱭᱤᱱ ᱛᱟᱦᱮᱸ ᱠᱟᱱᱟ ᱟᱨ ᱢᱟᱹᱡᱷᱤ ᱦᱟᱲᱟᱢ ᱴᱷᱮᱱ ᱫᱚ ᱴᱤᱵᱷᱤ ᱦᱚᱸ ᱛᱟᱦᱮᱸ ᱠᱟᱱ ᱛᱮ ᱩᱱ ᱴᱷᱮᱱ ᱠᱚ ᱪᱟᱞᱟᱜ ᱠᱟᱱ ᱛᱟᱦᱮᱸᱱᱟ ᱠᱚᱲᱟ ᱠᱩ ᱯᱩᱨᱟᱹ ᱞᱮ ᱧᱮᱞᱮᱜ ᱠᱟᱱ ᱛᱟᱦᱮᱸᱱᱟ ᱾ ᱠᱮᱥᱮᱴ ᱟᱱᱛᱮ ᱪᱮᱜ ᱠᱚᱪᱚ ᱪᱮᱜ ᱞᱮᱠᱟᱱᱟᱜ? ᱚᱱᱟ ᱠᱷᱟᱹᱞᱤ ᱚᱱᱟ ᱛᱟᱹᱨᱩᱵ ᱵᱟᱞᱟᱜᱮ ᱪᱮ ᱪᱤᱞᱤ ᱵᱟᱞᱟ? ᱡᱟᱱᱣᱟᱨ ᱵᱟᱞᱟ ᱛᱚ ᱟᱹᱰᱤ ᱠᱩᱥᱤ ᱚᱱᱟ ᱜᱮ ᱛᱚ ᱩᱱ ᱥᱩᱚᱢᱚᱭ ᱫᱚ ᱵᱚᱞᱮ ᱦᱮᱸ ᱡᱟᱱᱣᱟᱨᱤᱧ ᱧᱮᱞ ᱠᱮᱫᱮᱭᱟ ᱛᱤᱧ ᱧᱮᱞ ᱠᱮᱫᱮᱭᱟ ᱟᱨ ᱜᱤᱫᱽᱨᱟᱹ ᱥᱚᱢᱚᱭ ᱫᱚ ᱩᱱᱟᱹᱜ ᱪᱮᱫ ᱮᱢ ᱫᱤᱥᱟᱹᱭᱟ ᱚᱱᱟ ᱜᱮ ᱧᱮᱞ ᱵᱟᱲᱟ ᱦᱩᱭᱩᱜ ᱠᱟᱱ ᱛᱟᱦᱮᱸᱱᱟ᱾ ᱛᱚ ᱟᱹᱰᱤ ᱱᱟᱯᱟᱭ ᱵᱩᱡᱷᱟᱹᱜ ᱠᱟᱱ ᱛᱟᱦᱮᱸᱱᱟ ᱥᱮ ᱨᱟᱹᱥᱠᱟᱹ ᱵᱩᱡᱷᱟᱹᱜ ᱠᱟᱱ ᱛᱟᱦᱮᱸᱱᱟ ᱚᱱᱟ ᱠᱚ ᱧᱮᱞ ᱛᱮᱜᱤ᱾ ᱟᱫᱚ ᱟᱪᱪᱷᱟ ᱜᱤᱫᱽᱨᱟᱹ ᱵᱮᱲᱟ ᱥᱚᱢᱚᱭ ᱟᱨ ᱚᱱᱠᱟᱱᱟᱜ ᱪᱮᱜ ᱠᱚ ᱯᱷᱤᱞᱢ ᱠᱚ ᱥᱮ ᱚᱱᱠᱟᱱᱟᱜ ᱮᱢ ᱧᱮᱞ ᱵᱟᱲᱟᱣ ᱠᱟᱜ ᱟ? ᱚᱱᱟ ᱵᱟᱨᱮᱛᱮ ᱠᱟᱹᱴᱤᱡ ᱢᱟᱨᱟᱝ ᱠᱟᱛᱷᱟ ᱠᱚ ᱦᱟᱸᱜ ᱠᱟᱛᱷᱟ ᱠᱚᱦᱚᱸ ᱞᱟᱹᱭ ᱛᱟᱞᱟᱝ ᱢᱮ,
ᱮᱠᱟᱞ ᱮᱠᱟᱞ ᱦᱮᱸ ᱚᱱᱮᱢ ᱞᱟᱹᱭ ᱠᱮᱜ ᱞᱮᱠᱟ ᱡᱟᱦᱟᱸ ᱮᱱᱛᱮ ᱤᱧᱦᱚᱸ ᱡᱚᱠᱷᱚᱱ ᱠᱟᱹᱴᱤᱡ ᱜᱤᱧ ᱛᱟᱦᱮᱸ ᱠᱟᱱᱟ᱾ ᱫᱚ ᱟᱞᱮ ᱟᱹᱛᱩ ᱨᱮ ᱚᱱᱮ ᱚᱱᱠᱟᱨ ᱱᱚᱣᱟ ᱠᱩᱞᱦᱤ ᱨᱮ ᱥᱮ ᱡᱟᱦᱚᱱᱟᱜ ᱚᱱᱮ ᱪᱟᱵᱩᱛᱨᱟ ᱠᱚ ᱢᱮᱱᱟᱜ-ᱟ, ᱚᱱᱮ ᱚᱱᱛᱮ ᱨᱮᱦᱚᱸ ᱠᱚ ᱪᱟᱹᱞᱩ ᱵᱟᱲᱟᱭᱮᱫ ᱛᱟᱦᱮᱱ ᱜᱮᱭᱟ ᱾ ᱟᱫᱚ ᱚᱱᱟ ᱫᱚ ᱫᱤᱱᱟᱹᱢ ᱫᱤᱱ ᱞᱮᱠᱟ ᱫᱚ ᱵᱟᱝ ᱦᱟᱸᱜ᱾ ᱚᱠᱛᱚ ᱚᱠᱛᱚ ᱨᱮ ᱢᱟᱱᱮ ᱡᱟᱦᱟᱸᱱᱟᱜ ᱯᱨᱳᱜᱨᱟᱢ ᱞᱮᱠᱟ ᱦᱩᱭᱩᱜ ᱠᱟᱱᱟ ᱥᱮ ᱯᱚᱨᱚᱵ ᱨᱮ᱾ ᱥᱮ ᱪᱮᱜ ᱠᱚᱪᱩ ᱯᱩᱡᱟᱹ ᱮᱢᱟᱱ ᱠᱚ ᱦᱩᱭᱩᱜ ᱟ? ᱠᱟᱹᱞᱤ ᱯᱩᱡᱟᱹ ᱠᱚ ᱪᱮᱜ ᱠᱚᱪᱚ ᱦᱟᱱᱛᱮ ᱱᱟᱛᱮ ᱟᱫᱚ ᱩᱱ ᱡᱚᱠᱷᱟᱜ ᱠᱚ ᱟᱹᱜᱩ ᱵᱟᱲᱟᱭᱮᱜ ᱛᱟᱦᱮᱸ ᱴᱤᱵᱷᱤ ᱠᱚ᱾ ᱟᱫᱚ ᱴᱤᱵᱷᱤ ᱠᱚᱦᱚᱸ ᱟᱹᱰᱤ ᱨᱟᱹᱥᱠᱟᱹ ᱵᱩᱡᱷᱟᱹᱜ ᱠᱟᱱ ᱛᱟᱦᱮᱸᱱᱟ ᱧᱤᱫᱟᱹ ᱧᱩᱛᱟᱹᱱ ᱱᱚᱝᱠᱟ ᱪᱟᱞᱟᱜ ᱢᱮ ᱚᱱᱮᱢ ᱞᱟᱹᱭ ᱠᱮᱜ ᱞᱮᱠᱟ ᱜᱮ ᱵᱚᱞᱮ, ᱱᱚᱣᱟ ᱩᱭᱩ ᱠᱟᱛᱮ ᱠᱟᱢᱨᱟ ᱩᱭᱩ ᱠᱟᱛᱮ ᱪᱟᱞᱟᱜ ᱢᱮ᱾ ᱡᱟᱹᱥᱛᱤ ᱫᱚ ᱵᱟᱠᱚ ᱫᱟᱬᱟ ᱦᱚᱪᱚᱧ ᱠᱟᱱ ᱛᱟᱦᱮᱱᱟ ᱵᱚᱞᱮ ᱟᱹᱭᱩᱵ ᱥᱮ, ᱧᱤᱫᱟᱹ ᱧᱩᱛᱟᱹᱛ ᱥᱮ ᱾ ᱥᱤᱧ ᱢᱟᱨᱥᱟᱞ ᱦᱚᱸ ᱦᱟᱱᱛᱮ ᱱᱟᱛᱮ ᱟᱹᱣᱲᱤ ᱟᱜ ᱟᱹᱛᱷᱟᱹᱣᱲᱤ ᱠᱚᱫᱚ ᱵᱟᱝ ᱦᱟᱸᱜ᱾ ᱟᱫᱚ ᱮᱱᱦᱚᱸ ᱤᱧ ᱫᱚ ᱢᱤᱫ ᱫᱚᱢ ᱢᱤᱧ ᱪᱟᱞᱟᱣ ᱞᱮᱱ ᱜᱮᱭᱟ᱾ ᱢᱮᱱ ᱠᱮᱫᱟ ᱵᱚᱞᱮ ᱵᱟᱝ ᱤᱧ ᱦᱚᱸᱧ ᱧᱮᱞ ᱜᱮᱭᱟ ᱴᱤᱵᱷᱤ ᱪᱮᱜ ᱞᱮᱠᱟᱱᱟ ᱪᱮᱜ ᱞᱮᱠᱟ ᱵᱟᱝ ᱪᱮᱫ ᱠᱚ ᱩᱫᱩᱜᱟ ᱾ ᱟᱫᱚ ᱯᱷᱤᱞᱤᱢ ᱞᱮᱠᱟ ᱛᱮᱫᱚ ᱛᱮ ᱤᱧ ᱫᱚ ᱵᱟᱹᱧ ᱫᱤᱥᱟᱹᱭᱟ, ᱮᱱᱛᱮᱜ ᱡᱚᱠᱷᱚᱱ ᱠᱚ ᱪᱟᱹᱞᱩ ᱠᱟᱜ-ᱟ ᱤᱧ ᱫᱚ ᱛᱟᱞᱟᱨᱮᱧ ᱧᱮᱞ ᱠᱮᱜ ᱜᱮ, ᱛᱟᱭᱚᱢ ᱛᱮ ᱫᱩᱫᱩᱲᱩᱢ ᱠᱤᱫᱤᱧ ᱜᱤᱧ ᱛᱟᱭᱚᱢ ᱫᱚᱧ ᱦᱮᱡ ᱮᱱ ᱜᱮ᱾ ᱟᱫᱚ ᱠᱷᱟᱹᱞᱤᱧ ᱵᱟᱲᱟᱭᱟ ᱵᱚᱞᱮ ᱦᱮᱸ ᱥᱟᱱᱛᱷᱟᱞᱤ ᱯᱷᱤᱞᱤᱢ ᱠᱟᱱᱟ, ᱪᱮᱜ ᱠᱟᱱᱟ, ᱵᱟᱝ ᱠᱟᱱᱟ ᱾ ᱛᱤᱱᱟᱹᱜ ᱢᱤᱱᱤᱴ ᱨᱮᱱᱟᱜ ᱯᱷᱤᱞᱤᱢ ᱛᱟᱦᱮᱸᱱᱟ ᱪᱮᱜ ᱞᱮᱠᱟ, ᱤᱱᱟᱹᱜ ᱰᱤᱴᱮᱞᱥ ᱫᱚ ᱵᱟᱹᱧ ᱵᱟᱲᱟᱭ ᱠᱟᱱ ᱛᱟᱦᱮᱸᱱᱟ? ᱟᱫᱚ ᱯᱷᱤᱞᱤᱢ ᱦᱤᱥᱟᱹᱵ ᱛᱮᱢᱟᱹᱧ ᱤᱧ ᱢᱟ ᱱᱮᱛᱟᱨ ᱜᱮ ᱤᱧ ᱵᱩᱡᱷᱟᱹᱣ ᱠᱟᱜ ᱵᱚᱞᱮ ᱟᱪᱪᱷᱟ ᱮᱦᱚᱵ ᱠᱷᱚᱱ ᱢᱩᱪᱟᱹᱜ ᱫᱷᱟᱹᱨᱤᱡ᱾ ᱚᱱᱟ ᱛᱟᱭᱱᱚᱢ ᱚᱱᱟ ᱰᱤᱥ ᱵᱟᱞᱟ ᱦᱮᱡ ᱞᱮᱱᱟ ᱰᱤᱥ ᱵᱟᱞᱟ ᱨᱮᱦᱚᱸ ᱮᱦᱚᱵ ᱠᱷᱚᱡ ᱢᱩᱪᱟᱹᱫ ᱫᱷᱟᱹᱨᱤᱡ ᱵᱟᱢ ᱧᱮᱞ ᱫᱟᱲᱮᱭᱟᱜ-ᱟ, ᱚᱱᱟ ᱦᱚᱸ ᱟᱪᱠᱟ ᱟᱪᱠᱟ ᱾ ᱛᱟᱞᱟ ᱨᱮᱜᱮᱢ ᱧᱮᱞᱟ ᱚᱱᱮ ᱚᱱᱠᱟ ᱜᱮ ᱦᱟᱸᱜ᱾ ᱱᱮᱛᱟᱨ ᱢᱟ ᱦᱟᱸᱜ ᱰᱟᱭᱩᱱᱞᱳᱰ ᱠᱟᱛᱮᱜ ᱯᱩᱨᱟᱹ ᱡᱟᱦᱟᱸᱭ ᱜᱮᱢ ᱧᱮᱞ ᱫᱟᱲᱮᱭᱟᱜ, ᱚᱱᱮ ᱚᱱᱠᱟ᱾ ᱛᱚ ᱟᱢᱦᱚᱸ ᱩᱱ ᱡᱚᱠᱷᱟᱡ ᱡᱚᱠᱷᱚᱱᱮᱢ ᱧᱮᱞᱮᱜ ᱛᱟᱦᱮᱸᱱᱟ ᱴᱤᱵᱷᱤ ᱟᱫᱚ ᱟᱢᱦᱚᱸ ᱢᱟᱱᱮ ᱚᱱᱟ ᱨᱮᱱᱟᱜ ᱧᱩᱛᱩᱢ ᱨᱮᱱᱟᱜ ᱮᱢ ᱵᱟᱲᱟᱭ ᱠᱟᱱ ᱛᱟᱦᱮᱸᱱᱟ᱾ ᱪᱮᱜ ᱯᱷᱤᱞᱤᱢ ᱠᱟᱱᱟ ᱥᱮ ᱪᱮᱜ ᱮᱢ ᱧᱮᱞ ᱫᱟ ᱚᱱᱟ ᱠᱚ ᱵᱟᱵᱚᱛ? ᱚᱛᱮ ᱥᱮ ᱪᱮᱜ ᱞᱮᱠᱟᱢ
ᱦᱮᱸ ᱤᱧ ᱫᱚ ᱦᱟᱸᱜ ᱤᱱᱟᱹᱜ ᱫᱚ ᱵᱟᱹᱧ ᱵᱟᱲᱟᱭ ᱠᱟᱱ ᱛᱟᱦᱮᱸᱱᱟ, ᱞᱟᱦᱟ ᱛᱮᱱᱟᱜ ᱚᱠᱟᱢ ᱞᱟᱹᱭᱮᱜ ᱠᱟᱱ ᱴᱤᱵᱷᱤ ᱠᱚ ᱚᱠᱟ ᱫᱚ ᱦᱟᱸᱜ ᱢᱮᱱᱮᱜ ᱠᱟᱱ᱾ ᱯᱳᱰ ᱦᱮᱸᱫᱮ ᱵᱟᱞᱟ ᱴᱤᱵᱷᱤ
ᱟᱫᱚ ᱩᱱ ᱥᱚᱢᱚᱭ ᱫᱚ ᱮᱠᱟᱞ ᱚᱱᱟᱢ ᱢᱮᱱᱟ ᱜᱤᱫᱽᱨᱟᱹ ᱵᱮᱲᱟ ᱥᱚᱢᱚᱭ ᱫᱚ ᱩᱱᱟᱹᱜ ᱵᱟᱲᱟᱭ ᱵᱟᱹᱱᱩᱜ-ᱟ, ᱤᱧ ᱫᱩᱧ ᱢᱮᱱ ᱫᱟ ᱡᱮ ᱱᱚᱣᱟ ᱠᱚ ᱪᱮᱜ ᱦᱩᱭᱩᱜ ᱠᱟᱱᱟ ᱫᱚ ᱥᱟᱹᱨᱤᱱᱟᱜ ᱠᱟᱱ ᱜᱮᱭᱟ ᱾ ᱟᱨ ᱤᱱᱟᱹᱜ ᱵᱚᱞᱮ ᱜᱤᱫᱽᱨᱟᱹ ᱵᱮᱲᱟ ᱥᱚᱢᱚᱭ ᱮᱢ ᱱᱚᱣᱟ ᱫᱚ ᱡᱚᱛᱚ ᱜᱤ ᱱᱚᱝᱠᱟ ᱠᱟᱱ ᱜᱮᱭᱟ ᱥᱟᱹᱨᱤᱱᱟᱜ ᱠᱟᱱᱟ ᱱᱚᱣᱟ ᱠᱚ ᱱᱚᱝᱠᱟ ᱦᱩᱭᱩᱜ-ᱟ, ᱱᱚᱝᱠᱟ ᱞᱮᱠᱷᱟᱡ ᱮᱢ ᱛᱚ ᱩᱱᱟᱹᱜ ᱫᱚ ᱵᱟᱧ ᱵᱟᱲᱟᱭ ᱛᱟᱦᱮᱫ ᱯᱷᱤᱞᱤᱢ ᱠᱟᱱᱟ ᱢᱤᱫᱴᱮᱱ ᱵᱚᱞᱮ ᱠᱚ ᱩᱫᱩᱜ ᱮᱫᱟ ᱢᱤᱫᱴᱮᱱ ᱵᱚᱞᱮ ᱢᱤᱫᱴᱮᱡ ᱮᱠᱴᱤᱝ ᱫᱟᱠᱚ ᱚᱱᱟ ᱫᱚ ᱵᱟᱹᱧ ᱵᱟᱲᱟᱭ ᱠᱟᱱᱛᱟᱸᱦᱮ ᱥᱟᱹᱨᱤᱭᱟᱜ ᱠᱟᱱ ᱚᱱᱟ ᱠᱚ ᱦᱩᱭ ᱟᱠᱟᱱᱟ ᱡᱟᱹᱱᱤᱡ ᱱᱚᱜ- ᱚᱭ ᱦᱩᱭᱩᱜ ᱠᱟᱱ, ᱱᱚᱝᱠᱟ ᱪᱮᱫ ᱠᱚᱪᱚ ᱟᱹᱰᱤᱛᱮᱫ ᱚᱱᱟ ᱠᱚ ᱢᱮᱱᱟ ᱚᱱᱮ ᱚᱱᱠᱟ, ᱟᱨ
ᱦᱩᱸ
ᱯᱷᱤᱞᱤᱢ ᱠᱚᱫᱚ ᱦᱟᱜ ᱧᱩᱛᱩᱢ ᱠᱚᱫᱚ ᱦᱟᱸᱜ ᱫᱷᱮᱭᱟᱱ ᱵᱹᱱᱩᱜᱼᱟ ᱟᱢ ᱠᱷᱟᱹᱞᱤ ᱧᱮᱞ ᱢᱮ ᱢᱟᱡᱟ ᱦᱟᱛᱟᱣ ᱢᱮ ᱵᱟᱥ ᱦᱩᱭ ᱮᱱᱟ ᱮᱱᱴᱮᱱᱴᱢᱮᱱ ᱥᱮ ᱢᱮᱫ ᱠᱮᱫ ᱴᱮᱱ ᱠᱩᱥᱤ ᱦᱟᱛᱟ ᱦᱟᱛᱟᱣ ᱞᱟᱹᱜᱤᱫ ᱵᱚᱞᱮ ᱧᱮᱞ ᱦᱩᱭᱩᱜ ᱠᱟᱱ ᱛᱟᱦᱮᱱᱟ, ᱟᱹᱰᱤ ᱢᱚᱛᱞᱚᱵ ᱚᱱᱟ ᱞᱟᱹᱜᱤᱫ ᱵᱚᱞᱮ ᱱᱚᱣᱟ ᱠᱚ ᱡᱟᱦᱟᱱᱟᱜ ᱮᱢ ᱪᱮᱫᱟ ᱥᱮ ᱚᱱᱠᱟ ᱫᱚ ᱪᱮᱫ ᱦᱚᱸ ᱵᱟᱝ ᱛᱟᱦᱮᱸ ᱠᱟᱱᱟ ᱤᱧᱟᱹᱜ ᱫᱚ ᱟᱵᱚ ᱡᱟᱦᱟᱱᱟᱜ ᱜᱮ ᱜᱷᱟᱴᱟᱱᱟ ᱦᱩᱭᱩᱜᱼᱟ ᱞᱟᱹᱲᱦᱟᱹᱭ ᱟᱠᱚ ᱪᱮᱠᱟ ᱟᱠᱚ ᱛᱚ ᱚᱱᱟ ᱠᱚ ᱢᱮᱱᱟ ᱟᱹᱰᱤ ᱢᱩᱥᱠᱤᱞ ᱛᱮ ᱵᱚᱛᱚᱨ ᱜᱮᱢ ᱟᱹᱠᱟᱹᱣᱟ ᱟᱢᱜᱮ ᱵᱚᱞᱮ ᱥᱟᱹᱨᱤ ᱱᱟᱜ ᱡᱟᱹᱱᱤᱡ ᱦᱩᱭᱩᱜ ᱠᱟᱱᱟ ᱱᱚᱣᱟ ᱯᱟᱨ ᱚᱱᱟᱫᱚ ᱟᱥᱚᱞ ᱫᱚ ᱮᱱᱛᱮ ᱴᱤᱝ ᱜᱟ ᱛᱷᱚᱝ ᱡᱮᱥᱮ ᱱᱮᱛᱟᱨ ᱠᱟᱛᱮ ᱦᱚᱸ ᱡᱚᱠᱷᱚᱱ ᱟᱹᱰᱤ ᱡᱟᱹᱥᱛᱤ ᱪᱮᱫ ᱚᱱᱮ ᱠᱚ ᱢᱮᱱᱟ ᱦᱟᱲᱟᱢ ᱵᱩᱲᱦᱤ ᱦᱚᱲᱮᱢ ᱧᱮᱞ ᱦᱚᱪᱚᱭᱮᱭᱟ ᱯᱷᱤᱞᱤᱢ ᱠᱩ, ᱛᱚ ᱩᱱᱤ ᱫᱚᱭ ᱢᱮᱱᱟ ᱦᱟᱭᱨᱮ ᱱᱩᱭ ᱦᱚᱲ ᱢᱟ ᱱᱤᱛᱚᱜ ᱠᱚ ᱫᱟᱞᱮ ᱠᱟᱱ ᱫᱟᱭᱟ ᱜᱮ᱾ ᱚᱱᱮ ᱚᱱᱠᱟ ᱪᱮᱜ ᱠᱚᱪᱚ ᱵᱚᱞᱮ ᱟᱲᱩᱡ ᱛᱷᱟᱹᱲᱩᱡ ᱢᱟᱥᱩᱢ ᱞᱮᱠᱟᱛᱮᱢ ᱵᱩᱡ ᱩᱱᱤᱫᱚᱭ ᱢᱮᱱᱟ, ᱵᱚᱞᱮ ᱦᱟᱭᱨᱮ ᱟᱹᱰᱤ ᱛᱮᱠᱚ ᱫᱟᱞᱮ ᱠᱟᱱᱟ, ᱱᱩᱭ ᱫᱚ ᱫᱟᱭᱟ ᱜᱮ ᱢᱟ ᱟᱨ ᱱᱩᱠᱩ ᱫᱚ ᱵᱟᱠᱚ ᱵᱟᱰᱟᱭᱟ ᱨᱮ ᱱᱤᱛ ᱦᱟᱹᱵᱤᱡ ᱵᱟᱠᱚ ᱵᱟᱰᱟᱭ ᱠᱮᱫᱟ ᱚᱱᱟ ᱫᱚ ᱮᱠᱴᱤᱝ ᱪᱟᱞᱟᱜ ᱠᱟᱱᱟ ᱢᱤᱫᱴᱮᱱ ᱮᱠᱴᱤᱝ ᱫᱟᱠᱩ ᱢᱮᱱᱛᱮ ᱾ ᱟᱫᱚ ᱚᱱᱮ ᱚᱱᱠᱟ ᱜᱮ ᱟᱭᱢᱟ ᱜᱟᱱ ᱵᱟᱠᱚ ᱵᱟᱰᱟᱭᱟ ᱟᱨ ᱤᱧᱦᱚᱸ ᱚᱝᱠᱟ ᱯᱷᱤᱞᱤᱢ ᱠᱚᱫᱚ ᱦᱚᱸ ᱩᱱ ᱥᱚᱢᱚᱭ ᱤᱧ ᱫᱤᱥᱟᱹᱭᱟ ᱡᱮ ᱯᱷᱤᱞᱤᱢ ᱠᱚᱫᱚ ᱪᱮᱫ ᱚᱱᱟ ᱧᱩᱛᱩᱢ ᱨᱮᱭᱟᱜ ᱫᱚ ᱞᱟᱹᱠᱛᱤ ᱵᱚᱱ ᱵᱟᱝ ᱛᱟᱦᱮᱸ ᱠᱟᱱᱟ
ᱮᱠᱟᱞ ᱮᱠᱟᱞ ᱠᱷᱟᱹᱞᱤ ᱢᱮᱱᱟ ᱦᱩᱸ ᱮᱠᱟᱞ ᱠᱩᱥᱤ ᱨᱟᱹᱥᱠᱟᱹ ᱨᱮᱱᱟᱜ ᱞᱟᱹᱜᱤᱫ ᱜᱮ ᱦᱟᱸᱜ ᱚᱱᱮ ᱚᱱᱠᱟᱜᱮ ᱤᱧ ᱦᱚᱧ ᱧᱮᱞ ᱵᱟᱲᱟᱭᱮᱫ ᱛᱟᱦᱮᱱᱟ ᱟᱫᱚ ᱱᱮᱛᱟᱨ ᱜᱮ ᱦᱟᱸᱜ ᱤᱧᱫᱩᱧ ᱢᱮᱱ ᱫᱟᱲᱮᱜᱼᱟ ᱵᱚᱞᱮ ᱱᱚᱝᱠᱟ ᱯᱷᱤᱞᱤᱢ ᱧᱮᱞ ᱠᱚᱫᱚᱧ ᱮᱦᱚᱵ ᱟᱠᱟᱱᱟ ᱦᱟᱸᱜ ᱟᱨ ᱞᱟᱦᱟ ᱛᱮᱫᱚ ᱟᱹᱰᱤ ᱠᱚᱢ ᱤᱧ ᱧᱮᱞ ᱵᱟᱲᱟᱭᱮᱫ ᱛᱟᱦᱮᱱᱟ ᱟᱫᱚ ᱯᱷᱤᱞᱤᱢ ᱞᱮᱠᱟᱛᱮ ᱟᱢ ᱪᱮᱜ ᱠᱚᱢ ᱠᱩᱥᱤᱭᱟᱜᱼᱟ ᱚᱠᱟᱴᱟᱜ ᱯᱷᱤᱞᱤᱢ, ᱪᱮᱫ ᱞᱮᱠᱟᱱ ᱯᱷᱤᱞᱤᱢ ᱮᱢ ᱠᱩᱥᱤᱭᱟᱜ-ᱟ ᱚᱱᱟ ᱦᱟᱸᱜ ᱞᱟᱹᱭ ᱛᱟᱞᱟᱝ ᱢᱮ ᱚᱱᱟ ᱛᱟᱭᱱᱚᱢ ᱟᱨᱦᱚᱸ ᱤᱧ ᱞᱟᱹᱭᱟ ᱦᱟᱸᱜ
ᱦᱮᱸ ᱯᱷᱤᱞᱤᱢ ᱞᱮᱠᱟ ᱞᱮᱠᱟᱫᱚᱢ ᱧᱮᱞᱟ ᱛᱚ ᱤᱧ ᱫᱚ ᱚᱱᱟ ᱟᱭᱢᱟ ᱜᱟᱱ ᱯᱷᱤᱞᱤᱢᱤᱧ ᱠᱩᱥᱤᱭᱟᱜ-ᱟ ᱚᱠᱟ ᱫᱚ ᱚᱱᱟ ᱞᱟᱵᱷ ᱤᱥᱴᱳᱨᱤ ᱥᱚᱸᱜᱮ ᱥᱚᱸᱜᱮ ᱛᱮ ᱚᱱᱟ ᱨᱳᱢᱟᱱᱴᱤᱠ ᱥᱮ ᱢᱮᱱᱠᱮᱭᱟ ᱨᱳᱢᱟᱱᱥ ᱠᱚᱦᱚᱸ ᱛᱟᱦᱮᱸ ᱵᱟᱲᱟᱜ ᱜᱮᱭᱟ ᱟᱨ ᱚᱱᱟ ᱥᱟᱶ ᱥᱟᱶᱛᱮ ᱵᱚᱞᱮ ᱛᱷᱚᱲᱟ ᱜᱟᱱ ᱚᱱᱮ ᱠᱚ ᱢᱮᱱᱟ ᱥᱚᱢᱟᱡᱽ ᱨᱮᱦᱚᱸ ᱢᱮᱥᱮᱡᱽ ᱠᱚ ᱮᱢ ᱜᱮᱭᱟ ᱟᱭᱢᱟ ᱜᱟᱱ ᱚᱱᱮ ᱚᱱᱠᱟᱱᱟᱜ ᱯᱷᱤᱞᱤᱢ ᱦᱚᱧ ᱧᱮᱞ ᱵᱟᱲᱟᱭ ᱜᱮᱭᱟ ᱟᱨ ᱚᱱᱟ ᱠᱚ ᱡᱟᱹᱥᱛᱤ ᱜᱮ ᱦᱟᱸᱜ ᱯᱷᱤᱞᱤᱢ ᱫᱚᱧ ᱧᱮᱞ ᱵᱟᱲᱟᱭᱟ ᱡᱟᱹᱥᱛᱤ ᱫᱚ ᱟᱨ ᱚᱠᱟᱴᱟᱜ ᱫᱚ ᱢᱮᱛᱟᱜ ᱢᱮ ᱛᱷᱚᱲᱟᱜᱟᱱ ᱢᱚᱛᱞᱚᱵ ᱢᱮᱛᱟᱜ ᱢᱮ ᱵᱚᱞᱮ, ᱚᱱᱟ ᱤᱭᱟᱹ ᱦᱚᱲ ᱜᱮ ᱚᱱᱟ ᱛᱟᱹᱨᱩᱵᱽ ᱮ ᱵᱮᱱᱟᱜ-ᱟ ᱚᱱᱮ ᱚᱱᱠᱟᱱᱟᱜ ᱯᱷᱤᱞᱤᱢ ᱠᱩ, ᱚᱠᱟ ᱫᱚ ᱢᱮᱱᱟᱜ-ᱟ ᱢᱤᱫᱴᱮᱱᱤᱧ ᱧᱮᱞ ᱟᱠᱟᱜᱼᱟ ᱥᱮ ᱚᱱᱟ ᱵᱷᱩᱛ ᱯᱷᱤᱞᱤᱢ ᱠᱚᱦᱚ ᱟᱹᱰᱤᱧ ᱠᱩᱥᱤᱭᱟᱜ ᱜᱮᱭᱟ ᱟᱹᱰᱤ ᱫᱚ ᱦᱟᱸᱜ ᱵᱟᱹᱧ ᱵᱚᱛᱚᱨᱟᱜᱼᱟ ᱢᱟ ᱟᱫᱚ ᱟᱢᱜᱮ ᱦᱟᱸᱜ ᱞᱟᱹᱭ ᱢᱮ ᱟᱢ ᱪᱮᱫ ᱠᱚᱢ ᱠᱩᱥᱤ ᱵᱟᱲᱟᱭᱟᱜᱼᱟ ᱪᱮᱫ ᱠᱚᱢ
ᱮᱠᱟᱞ ᱮᱠᱟᱞ ᱦᱮᱸ ᱦᱮᱸ ᱤᱧ ᱦᱚᱸ ᱚᱱᱮ ᱚᱱᱠᱟᱱᱟᱜ ᱜᱮ ᱢᱟᱱᱮ ᱤᱧ ᱫᱚ ᱦᱟᱸᱜ ᱱᱚᱣᱟ ᱥᱟᱥᱯᱮᱱᱥ ᱵᱟᱞᱟ ᱥᱮ ᱢᱤᱥᱴᱨᱤ ᱵᱟᱞᱟ ᱢᱮᱛᱟᱜ ᱢᱮ ᱚᱠᱟᱴᱟᱜ ᱨᱮᱫᱚ ᱵᱟᱢ ᱵᱩᱡᱷᱟᱹᱣᱟ ᱵᱚᱞᱮ ᱛᱟᱭᱚᱢ ᱫᱟᱨᱟᱭ ᱫᱚ ᱦᱟᱸᱜ ᱪᱮᱫ ᱦᱩᱭᱩᱜ-ᱟ ᱚᱱᱟᱨᱮ, ᱢᱟᱱᱮ ᱢᱤᱫᱴᱮᱱ ᱦᱩᱫᱤᱥ ᱛᱟᱦᱮᱱ ᱛᱟᱢᱟ ᱠᱤ ᱵᱚᱞᱮ ᱛᱟᱭᱚᱢᱛᱮ ᱪᱮᱫ ᱪᱤᱠᱟᱹᱜ-ᱟ ᱵᱟᱝ ᱪᱤᱠᱟᱹᱜ-ᱟ᱾ ᱠᱟ ᱢᱮᱱᱠᱮ ᱦᱚᱨᱚᱨ ᱥᱮ ᱢᱮᱱ ᱫᱟᱲᱮᱭᱟᱜᱼᱟ ᱵᱷᱩᱛ ᱵᱟᱞᱟ ᱠᱚ ᱚᱱᱮ ᱚᱱᱟ ᱦᱚᱸ ᱛᱷᱚᱲᱟ ᱢᱤᱥᱴᱨᱤ ᱥᱮ ᱢᱮᱱ ᱫᱟᱲᱮᱭᱟᱜ ᱛᱷᱚᱲᱟ ᱤᱭᱟᱹ ᱧᱚᱜ ᱜᱤᱧ ᱵᱩᱡᱷᱟᱹᱣᱟ ᱵᱚᱞᱮ ᱟᱪᱪᱷᱟ ᱪᱮᱫ ᱞᱮᱠᱟ ᱦᱩᱭᱩᱜᱼᱟ ᱪᱮᱫ ᱞᱮᱠᱟ ᱠᱚ ᱪᱤᱠᱟᱭ-ᱭᱟ ᱵᱟᱠᱚ ᱪᱤᱠᱟᱭ-ᱭᱟ ᱚᱱᱮ ᱚᱱᱠᱟᱱ ᱡᱤᱱᱤᱥ ᱤᱧ ᱫᱚ ᱱᱟᱯᱟᱭᱤᱧ ᱵᱩᱡᱷᱟᱹᱣᱟ ᱟᱨ